ᱦᱳᱭ, ᱡᱚᱦᱟᱨ ᱜᱮ,
ᱪᱮᱫ ᱠᱚᱵᱮᱱ ᱪᱤᱠᱟᱹᱭ ᱫᱟ? ᱚᱻ ᱱᱟᱯᱟᱭ ᱜᱮᱛᱚ? ᱦᱳᱭ ᱱᱟᱯᱟᱭ ᱜᱮ, ᱟᱨ ᱠᱟᱹᱢᱤ ᱠᱚ?
ᱠᱟᱹᱢᱤ ᱠᱚᱫᱚ ᱱᱤᱛᱚᱜ ᱫᱚ ᱚᱱᱠᱟ ᱠᱟᱹᱢᱤ ᱠᱚᱫᱚ ᱵᱟᱹᱱᱩᱜᱼᱟ ᱱᱤᱛᱳ ᱫᱚ।
ᱚ ᱟᱵᱮᱱ ᱜᱮ ᱦᱮᱸ?
ᱟᱵᱤᱱ ᱜᱮ ᱪᱮᱫ ᱵᱤᱱ ᱪᱤᱠᱟᱹᱭ ᱫᱟ ᱱᱤᱛᱚᱜ ᱫᱚ?
ᱢᱟᱴᱷ ᱥᱮᱪ ᱠᱷᱚᱱᱟᱜ ᱞᱤᱧ ᱦᱮᱡ ᱮᱱᱟ ᱠᱷᱮᱞ ᱠᱟᱛᱮ, ᱠᱟᱹᱡ ᱫᱩᱲᱩᱵ ᱵᱟᱲᱟ ᱦᱩᱭ ᱟᱠᱟᱱᱟ
ᱚ ᱟᱪᱪᱷᱟ, ᱟᱪᱪᱷᱟ, ᱟᱪᱪᱷᱟ।
ᱵᱩᱞ ᱠᱷᱮᱞ ᱵᱮᱱ ᱪᱟᱞᱟᱣ ᱞᱮᱱᱟ ᱥᱮ ᱪᱮᱫ?
ᱦᱳᱭ।
ᱚ ᱚᱱᱛᱮ ᱫᱚ ᱵᱟᱭ ᱫᱟᱜ ᱮᱫ ᱛᱮ?
ᱮᱻᱜ ᱫᱟᱜᱮ ᱛᱟᱦᱮᱸ ᱛᱟᱨᱟᱥᱤᱧ ᱦᱮᱸ ᱥᱮᱛᱟᱜ ᱠᱷᱚᱱᱟᱜ ᱛᱟᱨᱟᱥᱤᱧ ᱦᱟᱵᱤ ᱟᱫᱚ ᱛᱟᱨᱟᱥᱤᱧ ᱫᱚ ᱠᱷᱮᱞ ᱦᱩᱭᱩᱜ ᱜᱮᱭᱟ ᱫᱟᱜ ᱫᱟᱜ ᱛᱮᱜᱮ ᱫᱚ।
ᱵᱟ ᱟᱫᱚ ᱱᱮᱛᱟᱨ ᱢᱟ ᱱᱚᱝᱠᱟ ᱪᱟᱥ ᱫᱤᱱ ᱥᱮ ᱡᱚᱛᱚ ᱦᱚᱲ ᱫᱚ ᱵᱟᱝᱠᱚ ᱧᱟᱢᱚᱜ ᱚᱱᱟ ᱛᱮ᱾
ᱦᱮᱸ ᱦᱟᱸ ᱵᱟᱸ ᱟᱹᱞᱤᱧ ᱟᱨ ᱚᱱᱟᱼᱼ ᱠᱟᱢᱤ ᱠᱷᱚᱱᱟᱜ ᱜᱮ ᱦᱮᱡ ᱠᱟᱛᱮᱜ ᱟᱫᱚ ‌ᱛᱤᱨᱮ ᱛᱩᱯᱩ ᱵᱟᱲᱟ ᱠᱟᱛᱮᱜ ᱪᱮᱫ ᱛᱟᱨᱟ ᱥᱤᱧ ᱪᱮᱜ ᱢᱟᱴᱷ ᱥᱮᱜ ᱞᱤᱧ ᱛᱟᱭᱱᱟ ᱛᱟᱦᱮᱸᱜ᱾
ᱟᱸᱪᱪᱷᱟ ᱟᱪᱷᱟ᱾
ᱛᱟ ᱦᱚᱞᱮ ᱱᱤᱛᱚᱜ ᱫᱚ ᱱᱚᱝᱠᱟ ᱚᱲᱟᱜ ᱵᱟᱲᱟ ᱚᱲᱟᱜ ᱠᱚᱨᱮ ᱜᱮ ᱥᱮ ᱪᱮᱜ?
ᱦᱳᱭ ᱚᱲᱟᱜ ᱠᱚᱨᱮ ᱜᱮ᱾
ᱟᱸ ᱟᱪ-ᱪᱷᱟ ᱟᱪ-ᱪᱷᱟ ᱾ ᱟᱨ ᱛᱟᱞᱦᱮ ᱱᱚᱝᱠᱟ ᱪᱮᱫ ᱠᱚᱵᱮᱱ ᱪᱤᱠᱟᱹᱭ ᱜᱮᱭᱟ ᱚᱱᱟ ᱵᱟᱫᱽ ᱠᱟᱛᱮᱫ? ᱠᱷᱮᱹᱞ ᱠᱚ ᱵᱟᱫᱽ ᱠᱟᱛᱮᱫ?
ᱚ-ᱱᱟ ᱵᱟᱫᱽ ᱛᱮᱫᱚ ᱚᱞᱚᱜ ᱪᱷᱟᱲᱟ ᱛᱚ ᱠᱚᱱᱚ ᱵᱟᱝ ᱠᱟᱭᱮᱢ ᱜᱟᱱᱚᱜ-ᱟ᱾
ᱦᱚᱭ -ᱦᱚᱭ- ᱦᱚᱭ᱾ ᱟᱹᱞᱤᱧ ᱦᱚᱸ ᱚᱱᱠᱟ ᱜᱮ ᱚᱞᱚᱜ ᱯᱟᱲᱦᱟᱜ ᱠᱟᱱᱟ ᱞᱤᱧ ᱱᱤᱛᱳᱜ ᱫᱚ᱾
ᱳᱜ, ᱫᱤᱭᱮᱹ ᱪᱟᱥ ᱵᱟᱥ ᱠᱚᱫᱚ?
ᱦᱳᱭ ᱪᱟᱥᱼᱵᱟᱥ ᱦᱩᱭᱩᱜ ᱠᱟᱱ ᱜᱮᱭᱟ ᱱᱚᱝᱠᱟ ᱟᱞᱮ ᱫᱚ ᱦᱟᱸᱜ ᱚᱱᱠᱟ ᱵᱟᱹᱭᱦᱟᱹᱲ ᱛᱮᱜ ᱞᱮ ᱯᱩᱨᱟᱹᱣ ᱠᱟᱜ-ᱟ ᱦᱟᱸᱜ ᱾
ᱦᱩᱸ᱾
ᱟᱨ ᱱᱚᱝᱠᱟ ᱵᱟᱹᱫᱽ ᱫᱚ ᱵᱟᱹᱠᱤ ᱢᱮᱱᱟᱜ-ᱟ᱾
ᱟᱸᱻ ᱩᱸᱜ ᱮ ᱨᱚᱦᱚᱭ ᱯᱮ ᱟᱨᱟᱢᱵᱚ ᱩᱛᱟᱹᱨ ᱠᱮᱫᱟ?
ᱦᱳᱭ -ᱦᱳᱭ, ᱟᱨᱟᱢᱵᱚᱣ ᱠᱟᱫᱟ ᱞᱮ ᱟᱞᱮ ᱫᱚ᱾
ᱚᱻ ᱳᱦ ᱟᱞᱮ ᱥᱮᱜ ᱛᱚ ᱱᱤᱛᱚ ᱟᱣᱨᱤ ᱭᱟ᱾
ᱟᱞᱮ ᱫᱚ ᱱᱚᱝᱠᱟ ᱢᱟᱬᱟᱝ ᱧᱚᱜ ᱛᱮ ᱫᱟ ᱞᱮᱫᱟᱭ-ᱱᱟ ᱾
ᱚᱻ᱾
ᱚᱱᱟ ᱛᱮᱞᱮ ᱨᱚᱦᱚᱭ ᱠᱮᱜ-ᱟ, ᱦᱮᱸ ᱚᱱᱠᱟ‌ ᱢᱟᱬᱟᱝ ᱛᱮ ᱜᱮ ᱟᱞᱮ ᱫᱚ ᱛᱚᱞᱟ ᱠᱚᱞᱮ ᱜᱤᱰᱤ ᱞᱮᱜ-ᱟ᱾
ᱦᱩ ᱾
ᱛᱚ ᱟᱯᱮ ᱥᱮᱱ ᱜᱮ ᱪᱮᱫ ᱞᱮᱠᱟᱭ ᱫᱟᱜ ᱮᱜ-ᱟ?
ᱢᱟᱻ ᱾ ᱫᱟᱜ ᱫᱚ ᱵᱷᱟᱜᱮᱹ ᱜᱮ ᱱᱚᱛᱮ ‌ᱦᱚᱸ᱾
ᱚᱸ ᱦᱚᱸᱜ, ᱟᱪ-ᱪᱷᱟ ᱾
ᱮᱻ ᱚᱱ ᱛᱮᱫ ᱠᱤ‌ᱫ, ᱟᱣᱨᱤ‌ ᱯᱮ ᱮᱦᱚᱵᱟ ᱥᱮ ᱪᱮᱫ? ᱦᱮᱸᱦ, ᱟᱹᱣᱨᱤ ᱯᱮ ᱮᱦᱚᱵᱟ ᱥᱮ ᱪᱮᱫ? ᱟᱣᱨᱤᱭᱟ᱾
ᱟᱪᱷᱟ ᱾
ᱴᱷᱚᱜ-ᱴᱷᱚᱜ ᱪᱷᱮᱻᱫ ᱾ ᱷᱮᱦᱮ, ᱱᱚᱛᱮ ᱪᱟᱞᱟᱣ ᱱᱚᱛᱮ ᱥᱚᱵᱽᱡᱤ ᱠᱚ ᱨᱚᱦᱚᱭ ᱦᱩᱭ ᱠᱟᱱᱟ ᱛᱚ-ᱼ ᱚ-ᱦᱚ ᱚᱱᱛᱮ ᱠᱮ ᱢᱟᱪᱟ ᱴᱟᱪᱟ ᱮᱢ ᱪᱟᱞᱟᱣ ᱱᱟ ᱛᱟᱦᱮᱜ
ᱩᱜ-ᱷᱩᱦᱚᱦ ᱾
ᱟᱨ ᱛᱚ ᱥᱚᱱᱛᱮ ᱫᱚ ᱥᱚᱵᱽᱡᱤ ᱫᱚ ᱵᱟᱠᱚ ᱨᱚᱦᱚᱭ ᱜᱮᱭᱟ ᱛᱮ?
ᱦᱳᱭ, ᱨᱚᱦᱚᱭ ᱜᱮᱭᱟ ᱠᱚ ᱾
ᱚᱸᱻ ᱾
ᱨᱚᱦᱚᱭ ᱜᱮᱭᱟ ᱠᱚ᱾
ᱥ-ᱩ-ᱵ, ᱛᱟᱦᱞᱮ ᱵᱩᱨᱩ ᱵᱚᱸᱜᱟ ᱥᱮᱜ ᱵᱮᱱ ᱪᱟᱞᱟᱭ ᱱᱟ ᱛᱟᱦᱮᱸᱜ ᱥᱮ ᱵᱟᱦ?
ᱵᱟᱝ ᱜᱮ ᱵᱟᱹᱞᱤᱧ ᱪᱟᱞᱟᱣ ᱠᱟᱱᱟ ᱱᱤᱭᱟᱹ ᱵᱟᱨ ᱫᱚ ᱾
ᱚᱣ ᱾
ᱱᱚᱝᱠᱟ ᱚᱲᱟᱜ ᱨᱮᱫᱚ ᱵᱟᱝ ᱞᱤᱧ ᱛᱟᱦᱮᱸ ᱠᱟᱱᱟ ᱦᱟᱸᱜ ᱾
ᱟᱸᱜ ᱾ ᱱᱚ-ᱚᱸᱻ᱾ ᱚᱱᱟ ᱛᱮ ᱵᱟᱞᱤᱧ‌ ᱪᱟᱞᱟᱣ‌ ᱠᱟᱱᱟ ᱱᱤᱭᱟᱹ ᱵᱟᱨ ᱫᱚ ᱞᱟᱹᱭ ᱫᱟᱞᱤᱧ‌ ᱢᱤᱫ ᱫᱷᱟᱣ ᱜᱤ‌ᱞᱤᱧ‌ ᱪᱟᱞᱟᱣ ᱞᱮᱱᱟ ᱵᱚᱼᱼ ᱵᱩᱨᱩ ᱵᱚᱸᱜᱟ ᱫᱚ ᱟᱨ ‌‌ᱠᱤ, ᱱᱮ ᱦᱚᱲ ᱦᱚᱸ ᱾
ᱟᱨ ᱵᱟᱹᱞᱤᱧ ᱪᱟᱞᱟᱣ ᱵᱟᱲᱟᱣ ᱠᱟᱱᱟ ᱚᱱᱟ ᱦᱚᱸ ᱚᱱᱟ ᱫᱩ ᱦᱟᱡᱟᱨ ᱚᱱᱠᱟ ᱛᱮᱭᱤᱥ ᱥᱮᱱ᱾
ᱚᱻ᱾ ᱟᱵᱤᱱ ᱫᱩᱵᱤᱱ ᱪᱟᱞᱟᱣ ᱞᱮᱱᱟ ᱛᱮ ᱱᱤᱭᱟᱹ ᱵᱟᱨ ᱫᱚ, ᱦᱚᱭ ᱪᱟᱞᱟᱣ ᱦᱳᱭ ᱱᱟ ᱛᱟᱦᱮᱸᱜ ᱾
ᱟᱹᱣ-ᱢᱮ ᱾
ᱚᱻ ᱟᱯᱮ ᱚᱱᱠᱟ ᱥᱩᱨ ᱥᱩᱯᱩᱨ ᱧᱚᱜ ᱜᱮᱭᱟ? ᱦᱚᱭ ᱥᱩᱨ ᱥᱩᱯᱩᱨ ᱜᱮᱭᱟ ᱾ ᱥᱟᱺᱜᱤᱧ ᱫᱚ ᱥᱟᱺᱜᱤᱧ ᱜᱮᱭᱟ ᱟᱨᱠᱤ ᱩᱱᱟᱹᱜ ᱴᱟ ᱦᱚᱸ ᱥᱩᱨ ᱵᱟᱝ ᱾
ᱟᱪᱷᱟ ᱟᱞᱮ ᱫᱚ ᱦᱚᱸᱜ ᱱᱚᱝᱠᱟ ᱥᱟᱺᱜᱤᱧ ᱫᱚ ᱥᱟᱺᱜᱤᱧ ᱜᱮᱭᱟᱞᱮ ᱡᱷᱟᱹᱞ ᱧᱚᱜ ᱜᱮ ᱾
ᱛᱚ ᱢᱚᱴᱚᱨ ᱥᱟᱭᱠᱮᱞ ᱛᱮᱦᱚᱸ ᱢᱟᱱᱮ ᱮᱴᱟᱜ ᱨᱚᱠᱚᱢ ᱾ ᱚᱻ
ᱟᱫᱚ ᱱᱚᱠᱟ ᱜᱟᱹᱰᱤ ᱵᱷᱟᱲᱟ ᱠᱟᱛᱮᱜ ᱢᱤᱫ ᱫᱷᱟᱣ ᱪᱟᱞᱟᱣ ᱦᱩᱭ ᱞᱮᱱᱟ ᱾
ᱟᱨ ᱾ ᱟᱞᱮ ᱫᱚ ᱢᱚᱴᱚᱨ ᱥᱟᱭᱠᱮᱞ ᱛᱮᱜᱮᱞᱮ ᱪᱟᱞᱟᱜ ᱜᱮᱭᱟ ᱾
ᱚᱻ ᱟᱪᱷᱟ ᱢᱟᱱᱮ ᱥᱩᱨ ᱧᱚᱜ ᱜᱮᱭᱟ ᱯᱮ ᱥᱮ ᱪᱮᱫ? ᱚᱻ ᱟᱪᱷᱟ ᱟᱪᱷᱟ ᱾ ᱢᱟᱱᱮ ᱚᱱᱟ ᱵᱩᱨᱩ ᱵᱚᱸᱜᱟ ᱠᱷᱚᱱᱟᱜ ᱫᱚ ᱚᱠᱟ ᱫᱷᱟᱨᱮ ᱯᱮ ᱯᱟᱲᱟᱜᱼᱟ ᱟᱯᱮ ᱫᱚ ᱦᱟᱸᱜ?
ᱟᱞᱮ ᱫᱚ ᱱᱚᱛᱮ ᱜᱮ ᱯᱚᱥᱪᱤᱢ ᱥᱮᱫ ᱾
ᱯᱚᱥᱪᱤᱢ ᱥᱮᱫ ᱵᱟᱝ, ᱚᱻ ᱟᱪᱷᱟ ᱾
ᱛᱟᱦᱚᱞᱮ ᱚᱱᱠᱟ ᱨᱚᱦᱚᱭ ᱵᱟᱫ ᱠᱟᱛᱮ ᱫᱚ ᱟᱯᱮ ᱫᱚ ᱚᱱᱠᱟᱱᱟᱜ ᱪᱮᱫ ᱥᱚᱵᱡᱤ ᱠᱚᱯᱮ ᱪᱟᱥ ᱵᱟᱲᱟᱭ ᱜᱮᱭᱟ? ᱡᱟᱹᱥᱛᱤ ᱮᱢᱱᱤ ᱠᱟᱨᱞᱟ
ᱚᱻ ᱟᱪᱪᱷᱟ ᱟᱪᱪᱷᱟ᱾ ᱟᱨ ᱚᱱᱟ ᱠᱚ ᱵᱟᱫ ᱠᱟᱛᱮᱫ?
ᱟᱨ ᱫᱚ ᱪᱟᱥᱵᱟᱥ ᱟᱨ ᱱᱚᱣᱟ ᱠᱚ ᱪᱷᱟᱰᱟ ᱪᱮᱫ ᱮᱢ ᱠᱚᱨᱟᱣᱟ ᱾
ᱦᱳᱭ ᱦᱳᱭ ᱾ ᱟᱨ ᱱᱚᱝᱠᱟ ᱱᱤᱭᱟᱹ ᱵᱟᱨ ᱫᱚ ᱱᱚᱣᱟ ᱡᱚᱱᱰᱨᱟ ᱫᱚ ᱯᱮ ᱮᱨ ᱟᱠᱟᱜ-ᱟ ᱥᱮ ᱵᱟᱝ?
ᱱᱤᱭᱟᱹ ᱫᱷᱟᱨᱮ ᱫᱚ ᱵᱟᱝ ᱦᱟᱱᱛᱮ ᱟᱞᱮ ᱠᱷᱚᱱᱟᱜ ᱥᱟᱺᱜᱤᱧ ᱥᱮᱫ ᱨᱮᱜᱮ ᱠᱚ ᱨᱚᱦᱚᱭᱟ ᱚᱱᱟ ᱠᱚᱫᱚ ᱾ ᱢᱟᱱᱮ ᱟᱯᱮ ᱥᱮᱱ ᱫᱚ ᱱᱚᱝᱠᱟ ᱵᱟᱝᱠᱚ ᱮᱨ ᱵᱟᱲᱟᱭ ᱜᱮᱭᱟ? ᱚᱦᱚᱸᱜ ᱡᱚᱱᱰᱨᱟ ᱠᱚᱫᱚ ᱵᱟᱝ ᱾ ᱦᱚᱭ ᱮᱢᱱᱤ ᱫᱟᱜ ᱥᱤᱫ᱾ ᱟᱞᱮ ᱥᱮᱱ ᱫᱚ ᱫᱚᱢᱮ ᱮᱨ ᱜᱮᱭᱟ ᱠᱚ ᱟᱞᱮ ᱥᱮᱱ ᱫᱚ ᱾ ᱚᱻ ᱦᱮ ᱫᱟᱜ ᱥᱤᱡᱤᱱ, ᱟᱞᱮᱜᱮ ᱦᱟᱸᱜ ᱱᱚᱝᱠᱟᱱ ᱵᱟᱨᱭᱟ ᱯᱮᱭᱟ ᱠᱷᱮᱛ ᱨᱮ ᱞᱮ ᱨᱦᱚᱭ ᱟᱠᱟᱜᱟ ᱾ ᱚᱻ ᱟᱞᱮ ᱫᱚ ᱵᱟᱝ ᱱᱚᱝᱠᱟ ᱰᱟᱦᱤ ᱨᱮ ᱛᱚ ᱱᱚᱝᱠᱟ ᱫᱟᱜ ᱥᱤᱡᱤᱱ ᱫᱟᱜ ᱥᱤᱡᱤᱱ ᱢᱤᱫᱴᱟᱝ ᱥᱤᱡᱤᱱ ᱜᱮᱠᱚ ᱨᱚᱦᱚᱭ ᱜᱮᱭᱟ ᱥᱚᱵᱡᱤ ᱫᱚ ᱫᱟᱜ ᱡᱟᱹᱯᱩᱫ ᱥᱚᱢᱚᱭ ᱜᱮ ᱾
ᱟᱞᱮ ᱥᱮᱱ ᱫᱚ ᱡᱚᱱᱰᱨᱟ ᱫᱚ ᱦᱟᱜ ᱱᱚᱝᱠᱟ ᱵᱟᱨ ᱫᱷᱟᱣ ᱞᱮ ᱨᱚᱦᱚᱭ-ᱟ ᱾
ᱨᱚᱦᱚᱭᱟᱞᱮ ᱦᱩᱸ ᱾ ᱟᱫᱚ ᱟᱨ ᱢᱤᱫ ᱫᱷᱟᱣ ᱡᱚᱠᱷᱚᱱ ᱞᱮ ᱨᱚᱦᱚᱭᱟ ᱦᱟᱸᱜ? ᱦᱩᱸ ᱾
ᱩᱱᱥᱚᱢᱚᱭ ᱫᱚᱞᱮ ᱟᱠᱷᱨᱤᱧ-ᱟ ᱟᱞᱮ ᱫᱚ ᱾
ᱚᱻ ᱟᱞᱮ ᱫᱚ ᱯᱳᱭᱞᱳ ᱠᱷᱚᱱᱟᱜ ᱜᱮ ᱟᱹᱠᱷᱨᱤᱧ ᱾
ᱚᱻ ᱟᱪᱪᱷᱟ ᱟᱪᱪᱷᱟ ᱾
ᱱᱚᱛᱮ ᱫᱚ ᱟᱨᱠᱤ ᱢᱟᱱᱮ ᱵᱟᱭᱨᱮ ᱫᱤᱥᱚᱢ ᱠᱷᱚᱱᱟᱜ ᱜᱟᱹᱲᱤ ᱵᱚᱞᱚᱱ ᱜᱮᱭᱟ ᱥᱮ ᱾
ᱦᱳᱭ ᱦᱳᱭ ᱦᱳᱭ ᱾ ᱟᱪᱷᱟ ᱾
ᱟᱨ ᱫᱤᱭᱮ ᱪᱟᱥ, ᱱᱚᱝᱠᱟ ᱦᱮᱸ ᱦᱚᱭ ᱞᱟᱹᱭ ᱵᱮᱱ ᱾ ᱮᱻ ᱪᱟᱥ ᱵᱟᱥ ᱫᱚ ᱛᱤᱱ ᱫᱦᱟᱣ ᱯᱮ ᱠᱚᱨᱟᱭ ᱜᱮᱭᱟ ᱯᱮ? ᱟᱻ ᱢᱤᱫ ᱫᱦᱟᱣ ᱜᱮ ᱾ ᱚᱻ
ᱚᱱᱟ ᱦᱚᱸ ᱱᱚᱝᱠᱟ ᱫᱟᱜ ᱡᱟᱹᱲᱤ ᱵᱷᱚᱨᱥᱟ ᱟᱨ ᱵᱟᱠᱷᱟᱱ ᱫᱚ ᱵᱟᱝ ᱾
ᱚᱻ
ᱟᱞᱮ ᱥᱮᱱ ᱫᱚ, ᱟᱯᱮᱜᱮ?
ᱟᱞᱮ ᱫᱚ ᱱᱚᱛᱮ ᱵᱟᱨᱫᱷᱟᱣ ᱾
ᱚᱻ ᱟᱪᱪᱷᱟ ᱟᱪᱪᱷᱟ ᱾
ᱢᱤᱫᱴᱟᱝ ᱢᱤᱱᱤ ᱫᱟᱜ ᱠᱚ ᱢᱮᱱᱟᱜᱼᱟ ᱛᱚ ᱾
ᱢᱟᱱᱮ ᱱᱚᱝᱠᱟ ᱥᱮᱞᱚ ᱥᱮ ᱢᱮᱱᱤ ᱫᱟᱜ ᱱᱚᱝᱠᱟ ᱠᱮᱱ
ᱠᱮᱱᱮᱞ ᱫᱟᱜ ᱛᱮ ᱯᱮ ᱨᱚᱦᱚᱭ ᱜᱮᱭᱟ ᱵᱟᱝ? ᱠᱮᱱᱮᱞ ᱫᱚ ᱵᱟᱹᱱᱩᱜᱼᱟ, ᱢᱤᱱᱤ ᱟᱨᱠᱤ ᱵᱟᱹᱭᱥᱟᱹ ᱠᱚᱨᱟ ᱢᱮᱱᱟᱜᱼᱟ ᱵᱳᱫ ᱠᱚᱨᱮ ᱾ ᱚ ᱟᱪᱷᱟ ᱚ ᱛᱟᱦᱚᱞᱮ ᱟᱯᱮ ᱥᱮᱱ ᱫᱚ ᱱᱚᱠᱟ ᱱᱟᱯᱭ ᱵᱮᱵᱚᱥᱛᱷᱟ ᱜᱮ ᱢᱮᱱᱟᱜ-ᱟ᱾ ᱦᱟ ᱾
ᱟᱞᱮ ᱥᱮᱱ ᱫᱚ ᱚᱱᱠᱟ ᱫᱚ ᱦᱟᱸᱜ ᱵᱮᱵᱚᱥᱛᱟ ᱠᱚᱫᱚ ᱵᱟᱹᱱᱩᱜᱼᱟ᱾
ᱚᱻ ᱦᱳᱭ ᱾
ᱩᱱᱠᱩ ᱜᱮ ᱪᱟᱥ ᱵᱟᱲᱟᱭ ᱜᱮᱭᱟ ᱚᱱᱠᱟ ᱥᱚᱵᱡᱤ ᱠᱚ ᱥᱮᱞᱚ ᱫᱟᱜ ᱛᱮ ᱚᱱᱠᱟ ᱵᱟᱹᱭᱥᱟᱹᱣ ᱵᱟᱲᱟ ᱠᱟᱫᱟ ᱠᱚ᱾ ᱟᱨ ᱚᱱᱠᱟ ᱦᱩᱲᱩ ᱠᱚᱫᱚ ᱵᱟᱝ ᱠᱚ ᱪᱟᱥᱼᱟ᱾
ᱦᱩᱞ ᱢᱟᱦᱟ ᱠᱚ ᱪᱮᱫ ᱞᱮᱠᱟᱯᱮ ᱢᱟᱱᱟ ᱵᱟᱲᱟ ᱠᱮᱫᱟ? ᱢᱟᱱᱟᱣ ᱠᱮᱫ ᱜᱮᱭᱟ ᱞᱮ ᱵᱷᱟᱹᱜᱤ ᱧᱚᱜ ᱜᱮ, ᱟᱫᱚ ᱩᱱᱫᱚ ᱦᱟᱸᱜ ᱡᱚᱠᱷᱚᱱ ᱦᱩᱞ ᱢᱟᱦᱟ ᱦᱳᱭ ᱞᱮᱱᱟ ᱛᱚᱠᱷᱚᱱ ᱫᱚ ᱚᱱᱠᱟ ᱟᱹᱛᱩ ᱠᱚᱨᱮ ᱫᱚ ᱟᱹᱞᱤᱧ ᱫᱚ ᱵᱟᱹᱞᱤᱧ ᱛᱟᱦᱮ ᱠᱟᱱᱟ, ᱚᱱᱠᱟ ᱵᱟᱡᱟᱨ ᱨᱮ ᱦᱟᱸᱜ᱾ᱳᱻ ᱟᱫᱚ ᱵᱟᱡᱟᱨ ᱨᱮᱜᱮ ᱦᱟᱸᱜ ᱢᱟᱱᱟᱣ ᱵᱟᱲᱟ ᱠᱮᱫᱟ ᱞᱮ ᱠᱟᱹᱴᱤᱡ ᱪᱩᱞᱩᱝ᱾ ᱛᱟᱦᱚᱞᱮ ᱟᱹᱛᱩ ᱠᱚᱨᱮᱫ ᱫᱚ ᱵᱷᱟᱜᱤ ᱜᱮᱠᱚ ᱢᱟᱱᱟᱣ ᱠᱟᱫᱟ᱾
ᱚᱻ ᱟᱪᱪᱷᱟ ᱟᱪᱪᱷᱟ
ᱛᱟᱦᱚᱞᱮ ᱵᱤᱱ ᱛᱟᱦᱮᱸ ᱠᱟᱱᱟ ᱥᱮ ᱵᱟᱝ ᱚᱸᱰᱮ? ᱟᱞᱮᱭᱟᱜ ᱫᱚ ᱱᱚᱰᱮ ᱦᱩᱭᱩᱜ ᱜᱮᱛᱟ ᱞᱮᱭᱟ ᱱᱚᱰᱮ ᱡᱟᱦᱮᱨ ᱨᱮ᱾
ᱳᱻ ᱟᱪᱪᱷᱟ ᱟᱪᱪᱷᱟ
ᱟᱪᱪᱷᱟ ᱚᱱᱟ ᱦᱩᱻᱞ ᱢᱟᱦᱟᱸ ᱵᱟᱠᱷᱨᱟ ᱛᱮ ᱟᱨ ᱪᱮᱫ ᱠᱚ ᱚᱱᱠᱟᱱᱟᱜ ᱯᱮ ᱫᱚᱦᱚᱭ ᱜᱮᱭᱟ? ᱡᱟᱦᱟᱸ ᱥᱮᱫ ᱡᱟᱦᱟᱱᱟᱜ ᱦᱩᱭᱩᱜᱼᱟ? ᱵᱟᱝ ᱟᱞᱮ ᱮᱢᱱᱤ ᱯᱟᱥᱟ ᱯᱟᱥᱤ ᱵᱚᱸᱜᱟ ᱜᱮ ᱪᱷᱟᱲᱟ ᱪᱮᱫ ᱦᱚᱸ ᱵᱟᱝ᱾
ᱚᱻ ᱟᱪᱪᱷᱟ ᱟᱪᱪᱷᱟ
ᱵᱟᱝ ᱚᱱᱠᱟ ᱱᱮᱛᱟᱨ ᱫᱚ ᱧᱮᱞᱚᱜ ᱠᱟᱱᱟ ᱚᱱᱠᱟ ᱫᱚᱦᱚ ᱵᱟᱲᱟᱭ ᱟᱠᱚ᱾ ᱵᱟᱠᱷᱨᱟ ᱛᱮ ᱦᱩᱸ ᱦᱩᱸ ᱚᱱᱟ ᱯᱨᱳᱜᱨᱟᱢ ᱠᱚ
ᱦᱳᱭ ᱦᱳᱭ ᱦᱳᱭ
ᱦᱳᱭ ᱱᱚᱣᱟ ᱦᱚᱸᱠᱚ ᱠᱚᱨᱟᱣ ᱵᱟᱲᱟᱭᱮᱫ ᱜᱮᱭᱟ᱾ ᱦᱩᱸ ᱯᱨᱟᱭ ᱡᱟᱭᱜᱟ ᱨᱮ ᱧᱮᱞᱚᱜ ᱠᱟᱱᱟ᱾ ᱦᱚᱸ
ᱦᱳᱭ
ᱟᱫᱚ ᱚᱱᱠᱟ ᱟᱯᱮ ᱥᱮᱱ ᱫᱚ ᱦᱩᱭ ᱵᱟᱲᱟ ᱞᱮᱱᱟ ᱥᱮ ᱵᱟᱝ ᱤᱱ ᱦᱤᱞᱚᱜ? ᱵᱟᱝ ᱮᱱ ᱦᱤᱞᱳᱜ ᱫᱚ ᱵᱟᱝ ᱦᱩᱭᱩᱜ ᱜᱮᱭᱟ ᱟᱞᱮᱭᱟᱜ ᱫᱚ ᱮᱴᱟᱜ ᱥᱚᱢᱚᱭ ᱦᱩᱭᱩᱜ ᱜᱮ ᱛᱟᱞᱮᱭᱟ ᱡᱟᱦᱟᱸ ᱟᱞᱮᱭᱟᱜ ᱵᱚᱞ ᱠᱷᱮᱞ ᱢᱮᱱᱟᱜ ᱛᱟᱞᱮᱭᱟ ᱥᱮ ᱚᱱᱟ ᱯᱟᱨᱯᱟᱥ ᱛᱮ ᱦᱩᱭᱩᱜ ᱜᱮ ᱛᱟᱞᱮᱭᱟ ᱟᱨᱠᱤ ᱯᱨᱳᱜᱨᱟᱢ ᱫᱚ᱾ ᱟᱫᱚ ᱮᱱ ᱦᱤᱞᱳᱜ ᱫᱚ ᱞᱟᱹᱭ ᱟᱠᱚ ᱚᱱᱠᱟ ᱠᱚᱨᱟᱣ ᱫᱚ ᱵᱟᱝ ᱴᱷᱤᱠ-ᱟ᱾
ᱦᱳᱭ
ᱯᱨᱟᱭ ᱡᱟᱭᱜᱟ ᱨᱮ ᱧᱮᱞ ᱮᱫ ᱜᱮᱭᱟ ᱞᱤᱝ ᱠᱚᱨᱟᱣ ᱮᱫ ᱜᱮᱭᱟ ᱠᱚ ᱦᱩᱞ ᱢᱟᱦᱟᱸ ᱫᱤᱱ ᱦᱤᱞᱳᱜ ᱠᱚ ᱠᱚᱨᱟᱣ ᱮᱫᱟ ᱟᱨ ᱪᱮᱫ ᱵᱤᱱ ᱞᱟᱹᱭᱼᱟ? ᱦᱩᱸ᱾
ᱩᱸ
ᱱᱚᱣᱟ ᱫᱚ ᱠᱚᱨᱟᱣ ᱫᱚ ᱵᱟᱝ ᱠᱚᱨᱟᱣ ᱜᱮ ᱵᱷᱟᱜᱮᱭᱟ ᱡᱮᱦᱮᱛᱩ ᱢᱤᱫᱴᱟᱝ ᱵᱚᱸᱜᱟᱢ ᱠᱚᱨᱟᱣ ᱫᱟᱥᱮ ᱦᱩᱞ ᱢᱟᱦᱟ ᱵᱚᱱᱼᱼ ᱡᱟᱦᱟᱸ ᱟᱫᱤᱵᱟᱥᱤ ᱫᱚ ᱚᱱᱟ ᱵᱚ ᱢᱟᱱᱟᱣ ᱫᱟ ᱦᱳᱭ ᱦᱳᱭ᱾ ᱮᱱᱦᱤᱞᱳᱜ ᱫᱚ ᱱᱚᱝᱠᱟ ᱨᱟᱹᱥᱠᱟᱹ ᱥᱮ ᱮᱱᱮᱡ ᱥᱮᱨᱮᱧ ᱫᱤᱱ ᱫᱚ ᱵᱟᱝ ᱠᱟᱱᱟ ᱥᱮ᱾ ᱦᱩᱸ᱾ ᱠᱚᱨᱟᱣ ᱮᱫ ᱠᱷᱟᱱ ᱠᱚ ᱟᱨ ᱪᱮᱫ ᱵᱮᱱ ᱞᱟᱹᱭᱟ ᱥᱮ ᱪᱮᱫ ᱦᱩᱸ᱾ ᱟᱫᱚ ᱟᱯᱮ ᱚᱱᱛᱮ ᱫᱚ ᱦᱳᱭᱛᱚ ᱵᱟᱝ ᱦᱩᱭᱩᱜ-ᱟ ᱮᱴᱟᱜ ᱡᱟᱭᱜᱟ ᱠᱚᱨᱮ ᱫᱚ ᱦᱩᱭᱩᱜ ᱠᱟᱱ ᱜᱮᱭᱟ᱾ ᱦᱩᱸ᱾
ᱦᱩᱸ᱾
ᱟᱨ ᱟᱞᱮ ᱥᱮᱫ ᱦᱚᱸ ᱵᱟᱝ ᱦᱩᱭᱩᱜ ᱜᱮᱭᱟ᱾ ᱯᱨᱳᱜᱮᱨᱟᱢ ᱫᱚ ᱮᱱᱦᱤᱞᱳᱜ ᱫᱚ ᱵᱟᱝᱠᱚ ᱫᱚᱦᱚᱭ ᱜᱮᱭᱟ᱾ ᱫᱤᱭᱮ ᱤᱥᱠᱩᱞ ᱠᱚ ᱢᱮᱱᱟᱜ ᱟᱥᱮ ᱵᱟᱹᱱᱩᱜ-ᱟ ᱡᱟᱦᱟᱸ ᱟᱵᱚᱣᱟᱜ ᱚᱞ ᱪᱤᱠᱤ᱾ ᱪᱤᱠᱟᱹ ᱦᱮ ᱢᱮᱱᱟ ᱢᱮᱱᱟ ᱟᱞᱮ ᱵᱷᱟᱹᱜᱤ ᱜᱮᱛᱚ᱾
ᱦᱳᱭ ᱦᱳᱭ᱾
ᱟᱞᱮ ᱱᱤᱭᱟᱹ ᱚᱱᱟ ᱤᱥᱠᱩᱞ ᱨᱮᱜᱮ ᱯᱟᱲᱦᱟᱣ ᱵᱟᱲᱟᱣ ᱠᱟᱱᱟ ᱵᱤᱱ? ᱚ᱾ ᱚᱱᱟ ᱦᱩᱰᱤᱧ ᱧᱚᱜ ᱠᱷᱚᱱᱟᱜ ᱫᱚ ᱵᱟᱹᱱᱩᱜ-ᱟ᱾ ᱟᱹᱞᱤᱟᱜ ᱚᱱᱟ ᱡᱟᱦᱟᱸ ᱟᱹᱞᱤᱧᱟᱜ ᱚᱱᱠᱟ ᱚᱞ ᱪᱤᱠᱤ ᱚᱱᱟᱨᱥ ᱠᱟᱱ ᱜᱮᱭᱟ᱾ ᱦᱮ ᱟᱹᱞᱤᱧ ᱫᱚ ᱤᱥᱠᱩᱞ ᱠᱷᱚᱱᱟᱜ ᱜᱮ ᱛᱟᱦᱮᱸ ᱠᱟᱱ ᱛᱟᱞᱤᱧ ᱱᱚᱝᱠᱟ ᱱᱟᱭᱤᱱ ᱠᱷᱚᱱᱟᱜ᱾ ᱵᱷᱟᱜᱤ ᱜᱮᱛᱚ ᱱᱟᱭᱤᱱ ᱠᱷᱚᱱᱟᱜ ᱧᱟᱢᱫᱟ ᱟᱞᱮ ᱥᱮᱫ ᱫᱚ ᱱᱚᱛᱮ ᱵᱟᱹᱱᱩᱜ ᱜᱮ ᱵᱟᱹᱱᱩᱜ᱾ ᱟᱪᱪᱷᱟ ᱟᱪᱪᱷᱟ᱾ ᱛᱟᱯᱚᱨ ᱟᱫᱚ ᱚᱱᱟ ᱥᱩᱨ ᱥᱩᱯᱩᱨ ᱠᱚᱨᱮ ᱚᱱᱠᱟ ᱚᱞ ᱪᱤᱠᱤ ᱤᱥᱠᱩᱞ ᱵᱟᱹᱱᱩᱜᱼᱟ? ᱮᱸᱦᱮᱜ ᱮᱸᱦᱮᱜ᱾
ᱩᱸ᱾
ᱡᱟᱦᱟᱸ ᱢᱤᱫᱴᱟᱱ ᱠᱚᱞᱮᱡᱽ ᱢᱮᱱᱟᱜᱼᱟ ᱱᱤᱭᱟᱹ ᱫᱟ ᱠᱚ ᱠᱚᱨᱟᱣ ᱠᱟᱫᱟ ᱚᱱᱟ ᱠᱚᱞᱮᱡᱽ ᱨᱮᱜᱮ ᱡᱟᱼᱼ ᱟᱪᱪᱷᱟ᱾ ᱠᱚᱞᱮᱡᱽ ᱨᱮᱜᱮᱧ ᱡᱚᱢ ᱵᱟᱠᱷᱟᱱ ᱱᱚᱣᱟ ᱠᱚᱨᱮ ᱫᱚ ᱤᱥᱠᱩᱞ ᱠᱚᱫᱚ ᱵᱟᱹᱱᱩᱜᱼᱟ ᱟᱨ ᱪᱮᱫ᱾ ᱩᱸ᱾ ᱚᱱᱮ ᱡᱮ ᱵᱟᱭᱨᱮ ᱨᱮ ᱛᱟᱦᱮᱸ ᱦᱩᱭᱱᱟ᱾ ᱛᱟᱦᱮᱸᱜ ᱛᱚ ᱦᱩᱰᱤᱧ ᱠᱷᱚᱱ ᱚᱱᱛᱮ ᱨᱮᱜᱮ ᱯᱟᱲᱦᱟᱣ ᱦᱩᱭ ᱠᱟᱱᱟ ᱟᱨ ᱪᱮᱫ᱾
ᱩᱸ᱾
ᱛᱟᱦᱚᱞᱮ ᱜᱚᱢᱠᱮ ᱟᱯᱮ ᱫᱚ ᱪᱮᱫ ᱞᱮᱠᱟ ᱱᱚᱝᱠᱟ ᱵᱤᱨ ᱵᱩᱨᱩ ᱯᱮ ᱯᱟᱲᱟᱜ-ᱟ ᱥᱮ ᱱᱚᱝᱠᱟ ᱴᱟᱹᱱᱰᱤ ᱫᱤᱥᱚᱢ ᱯᱮ ᱪᱮᱫ ᱞᱮᱠᱟ? ᱟᱞᱮ ᱥᱮᱫ ᱵᱤᱨ ᱵᱩᱨᱩ ᱫᱚ ᱵᱟᱝ᱾
ᱦᱮᱸ᱾
ᱩᱸ ᱮᱢᱱᱤ ᱯᱷᱟᱝᱠᱟ ᱯᱩᱨᱟ᱾ ᱳ ᱟᱪᱪᱷᱟ ᱟᱪᱪᱷᱟ ᱱᱚᱝᱠᱟ ᱵᱤᱨ ᱠᱚᱫᱚ ᱵᱟᱹᱱᱩᱜ ᱥᱮ ᱪᱮᱫ? ᱵᱤᱨ ᱫᱚ ᱢᱮᱱᱟᱜ ᱜᱮᱭᱟ᱾
ᱟᱻ ᱱᱚᱝᱠᱟ ᱥᱟᱨᱡᱚᱢ ᱵᱤᱨ᱾
ᱥᱟᱨᱡᱚᱢ ᱵᱤᱨ, ᱥᱟᱨᱡᱚᱢ ᱵᱤᱨ ᱫᱚ ᱠᱤ ᱥᱟᱹᱜᱤᱧ ᱜᱮ ᱛᱟᱹᱞᱤᱧᱟ᱾
ᱱᱚᱝᱠᱟ ᱰᱩᱝᱨᱤ ᱠᱚ ᱵᱟᱹᱱᱩᱜ-ᱟ? ᱦᱮᱸ ᱰᱩᱝᱨᱤ ᱠᱚ ᱢᱮᱱᱟᱜ-ᱟ ᱱᱚᱝᱠᱟ ᱵᱤᱨ ᱫᱚ ᱢᱮᱱᱟᱜ ᱜᱮᱭᱟ ᱮᱢᱱᱤ ᱵᱤᱨ ᱠᱚᱫᱚ ᱯᱨᱟᱭ᱾ ᱥᱟᱨᱡᱚᱢᱤ ᱫᱚ ᱠᱟᱹᱡ ᱵᱷᱤᱛᱤᱨ ᱥᱮᱫ ᱵᱚᱞᱚ ᱦᱩᱭᱩᱜ ᱟ ᱥᱮ᱾ ᱯᱷᱤ ᱵᱚᱞᱚᱜ ᱦᱩᱭᱩᱜᱼᱟ ᱚᱱᱟ ᱫᱚ᱾ ᱛᱟᱦᱞᱮ ᱚᱱᱠᱟ-ᱚᱱᱠᱟ ᱯᱤᱴᱷᱟᱹ ᱵᱟᱲᱟ ᱫᱚ ᱪᱮᱫ ᱨᱮᱯᱮ ᱯᱤᱴᱷᱟᱹ ᱵᱟᱲᱟᱭ ᱱᱚᱝᱱᱟ ᱥᱟᱨᱡᱚᱢ ᱥᱟᱠᱟᱢ ᱨᱮ ᱟᱡᱚᱢ ᱠᱟᱜ-ᱟ ᱞᱤᱧ ᱯᱤᱴᱷᱟᱹ ᱭᱟᱠᱚ? ᱦᱮᱸ ᱥᱟᱡᱚᱱ ᱥᱟᱠᱟᱢ ᱨᱮ ᱨᱮᱜᱮ᱾
ᱟᱪᱪᱷᱟ, ᱪᱷᱟ᱾